ᱦᱮᱸ ᱦᱮᱞᱳ ᱟᱸᱡᱚᱢ ᱫᱟᱢ ᱦᱩᱻ
ᱛᱟᱦᱚᱞᱮ ᱱᱤᱛᱚᱜ ᱟᱥᱟᱲ ᱵᱚᱸᱜᱟ ᱛᱚ ᱫᱤᱱ ᱛᱚ ᱥᱮᱴᱮᱨ ᱮᱱᱟ ᱛᱟᱦᱚᱞᱮ ᱪᱤᱠᱟᱧ ᱛᱟᱦᱚᱞᱮ ᱟᱥᱟᱲ ᱵᱚᱸᱜᱟ ᱫᱤᱱ ᱨᱮᱱᱟᱜ ᱠᱟᱛᱷᱟ ᱵᱚᱱ ᱩᱭᱦᱟᱹᱨ ᱞᱮᱠᱷᱟᱱ ᱜᱮ ᱟᱵᱚ ᱢᱩᱠᱩᱣᱟᱜ ᱢᱟᱫ ᱠᱷᱮᱛ ᱨᱮ ᱵᱟᱹᱫ ᱠᱚᱨᱮ ᱦᱟᱹᱠᱩ ᱠᱟᱴᱠᱚᱢ ᱠᱚᱵᱚᱱ ᱫᱤᱥᱟᱹ ᱠᱚᱣᱟ ᱛᱟᱦᱞᱮ ᱟᱯᱮ ᱫᱤᱥᱚᱢ ᱥᱮ ᱛᱚ ᱚᱱᱠᱟ ᱠᱚ ᱧᱮᱞ ᱧᱟᱢᱚᱜ-ᱟ ᱪᱮᱫᱟ
ᱦᱮᱸ ᱦᱟᱹᱠᱩ ᱠᱟᱴᱠᱚᱢ ᱨᱚᱠᱚᱡ ᱠᱚ ᱜᱚᱝᱜᱷᱟ ᱠᱚ ᱧᱟᱢᱚᱜ ᱜᱮᱭᱟ ᱠᱚ ᱡᱷᱚᱛᱚ ᱜᱮ
ᱱᱩᱠᱩ ᱫᱚ ᱦᱟᱹᱠᱩ ᱠᱟᱴᱠᱚᱢ ᱜᱚᱸᱜᱟ ᱠᱚᱫᱚ ᱧᱮᱞᱟᱵᱚᱱ ᱡᱚᱠᱷᱚᱱ ᱜᱮ ᱱᱟᱣᱟ ᱫᱟᱜ ᱠᱚ ᱧᱟᱢᱟ ᱡᱮᱢᱚᱱ ᱟᱥᱟᱲ ᱥᱟᱱ ᱱᱟᱣᱟ ᱫᱟᱜ ᱡᱚᱠᱷᱚᱱ ᱜᱮ ᱫᱟᱜᱟᱭ ᱵᱟᱱ ᱯᱩᱠᱷᱨᱤ ᱯᱮᱨᱮᱡᱚᱜ ᱩᱱᱠᱩ ᱜᱮ ᱟᱠᱚ ᱨᱟᱹᱥᱠᱟᱹ ᱪᱤᱠᱟᱹ ᱛᱮ ᱜᱷᱩᱴᱩ ᱥᱮᱫ ᱠᱚ ᱪᱮᱦᱮᱞ ᱪᱮᱯᱮᱞ ᱠᱟᱛᱮ ᱠᱚ ᱩᱰᱩᱠ ᱦᱤᱡᱩᱜ-ᱟ
ᱦᱮᱸ ᱦᱮᱸ ᱡᱮᱢᱚᱱ ᱨᱚᱠᱚᱡ ᱠᱚᱦᱚᱸ ᱛᱚᱠᱷᱚᱱ ᱜᱮᱠᱚ ᱦᱤᱡᱩᱜ ᱜᱮᱭᱟ ᱦᱟᱹᱠᱩ ᱠᱟᱴᱠᱚᱢ ᱠᱚᱦᱚᱸ
ᱛᱟᱵᱚᱱ ᱩᱱ ᱠᱚ ᱢᱟᱨᱟᱝ ᱢᱟᱨᱟᱝ ᱜᱚᱝᱜᱷᱟ ᱠᱚ
ᱦᱮᱸ ᱩᱱᱠᱩ ᱫᱚ ᱵᱟᱹᱫᱽ ᱵᱟᱹᱭᱦᱟᱹᱲ ᱨᱮᱜᱚ ᱵᱮᱥᱤ ᱠᱚ ᱦᱩᱭᱩᱜ ᱜᱮᱭᱟ ᱠᱟᱴᱠᱚᱢ ᱠᱚ ᱜᱚᱸᱜᱷᱟ ᱠᱚ
ᱦᱩ
ᱦᱳᱲᱳ ᱨᱚᱦᱚᱭ ᱫᱤᱱ ᱵᱮᱥᱤ ᱠᱚ ᱧᱟᱢᱚᱜ ᱜᱮᱭᱟ ᱩᱱᱠᱩ ᱫᱚ
ᱦᱩ ᱢᱟᱱᱮ ᱩᱱ ᱥᱚᱢᱚᱭ ᱫᱚ ᱟᱛᱳ ᱯᱟᱲᱟᱨ ᱨᱮ ᱧᱮᱞᱞᱟ ᱟᱠᱟᱱᱟ ᱥᱮ ᱜᱴᱟᱜ ᱜᱮ ᱧᱮᱞ ᱟᱠᱟᱱᱟ ᱱᱩᱠᱩ ᱮ ᱡᱟᱹᱯᱩᱫ ᱫᱤᱱ ᱫᱚ ᱥᱟᱯᱮᱨᱟ ᱥᱟᱱᱟᱢ ᱦᱟ ᱵᱩᱭ ᱮ ᱦᱟᱹᱠᱩ ᱨᱤᱫ ᱟᱛᱮ ᱫᱟᱠᱟᱭ ᱡᱚᱢ ᱫᱟ ᱦᱩᱭ ᱩᱻ ᱪᱤᱜ ᱠᱚ ᱞᱤᱭᱟ ᱜᱚᱝᱜᱷᱟ ᱞᱟᱫ ᱟᱛᱮᱜ ᱫᱟᱠᱟᱭ ᱡᱚᱢ ᱮᱫᱟ ᱢᱟᱱᱮ ᱱᱚᱣᱟ ᱫᱚᱢ ᱧᱟᱢ ᱛᱟᱠᱚ ᱜᱮ ᱚᱲᱟᱜ ᱚᱲᱟᱜ
ᱦᱮᱸ ᱦᱮᱸ ᱛᱚᱠᱷᱚᱱ ᱫᱚ ᱟᱥᱟᱲ ᱵᱚᱸᱜᱟ ᱫᱤᱱ ᱫᱚ ᱦᱟᱹᱠᱩ ᱞᱟᱫ ᱠᱟᱛᱮᱜ ᱨᱟᱯᱟᱜ ᱠᱟᱛᱮᱜ ᱢᱟᱱᱮ ᱦᱟᱹᱠᱩ ᱟᱨᱚ ᱨᱤᱫ ᱠᱟᱛᱮᱜ ᱫᱚᱢᱮ ᱠᱚ ᱡᱚᱢ ᱠᱚᱣᱟ ᱚᱱᱠᱟᱛ ᱛᱚᱠᱷᱚᱱ ᱴᱟᱭᱤᱢ ᱫᱚ
ᱦᱩ
ᱟᱹᱛᱩ ᱚᱲᱟᱜ ᱨᱮᱫᱚ ᱵᱤᱥᱤᱨ ᱵᱷᱟᱜᱽ ᱠᱚ ᱚᱱᱟ ᱠᱚ ᱫᱤᱥᱟᱹᱜ-ᱟ ᱦᱟᱹᱠᱩ ᱞᱟᱫ ᱦᱟᱹᱠᱩ ᱨᱟᱯᱟᱜ ᱦᱟᱹᱠᱩ ᱨᱤᱫ ᱟᱨ ᱫᱟᱜ ᱢᱟᱹᱲᱤ ᱫᱟᱠᱟ ᱟᱹᱰᱤ ᱢᱚᱸᱡᱽ ᱵᱩᱡᱷᱟᱹᱜ-ᱟ
ᱦᱩ ᱟᱪᱪᱷᱟ ᱛᱟᱦᱚᱞᱮ ᱞᱟᱹᱭ ᱢᱮᱥᱮ ᱱᱩᱠᱩ ᱜᱚᱝᱜᱷᱟ ᱨᱚᱠᱚᱡ ᱠᱚᱧ ᱪᱤᱠᱟᱹ ᱠᱟᱛᱮᱫ ᱵᱚᱱ ᱦᱟᱞᱟᱝ ᱠᱚᱛᱮ ᱵᱚᱱ ᱱᱩᱠᱩ ᱵᱩᱱ ᱩᱛᱩ ᱠᱚᱣᱟ
ᱜᱚᱝᱜᱷᱟ ᱜᱚᱝᱜᱷᱟ ᱠᱚᱫᱚ ᱪᱮᱫᱠᱟ ᱢᱟᱱᱮ ᱦᱟᱞᱟᱝ ᱡᱚᱠᱷᱚᱱ ᱦᱟᱞᱟᱝ ᱟᱹᱜᱩ ᱠᱚᱣᱟ ᱦᱟᱞᱟᱝ ᱟᱹᱜᱩ ᱠᱟᱛᱮᱜ ᱩᱱᱠᱩᱢ ᱠᱚᱴᱮᱡ ᱠᱚᱣᱟ ᱠᱚᱴᱮᱡ ᱠᱟᱛᱮᱜ ᱵᱷᱟᱜᱤ ᱞᱮᱠᱟ ᱡᱟᱝ ᱠᱚ ᱡᱟᱦᱟ ᱩ ᱪᱮᱛᱟᱱ ᱱᱟᱫᱷᱟ ᱡᱟᱦᱟᱸ ᱪᱚᱠᱟᱜ ᱠᱚ ᱛᱟᱦᱮᱱ ᱛᱟᱠᱚᱣᱟ ᱪᱮᱛᱟᱱ ᱱᱟᱜ ᱡᱟᱦᱟ ᱪᱚᱠᱟᱜ ᱠᱚ ᱛᱟᱦᱮᱱ ᱛᱟᱠ ᱠᱚ ᱚᱱᱟ ᱠᱚᱢ ᱪᱷᱟᱲᱟᱣ ᱛᱟᱠᱚᱣᱟ ᱪᱷᱟᱲᱟᱣ ᱠᱟᱛᱮ ᱵᱷᱟᱜᱤ ᱞᱮᱠᱟᱢ ᱟᱹᱨᱩᱵ ᱠᱮᱫ ᱠᱚᱣᱟ ᱫᱤᱭᱮ ᱠᱚᱨᱮ ᱦᱮ ᱯᱮᱭᱟᱡᱽ ᱛᱮ ᱵᱮᱨᱮᱞ ᱢᱟᱹᱨᱤᱜ ᱛᱮ ᱚᱱᱟ ᱠᱚᱢ ᱜᱮᱫ ᱠᱮᱫᱟᱢ ᱫᱮᱭᱮ ᱥᱟᱥᱟᱝ ᱢᱟᱹᱨᱤᱜ ᱫᱷᱩᱱᱭᱟᱹ ᱡᱤᱨᱟᱹ ᱚᱱᱟ ᱠᱚ ᱡᱚᱛᱚ ᱢᱮᱥᱟᱣᱟᱜ ᱠᱚᱣᱟ ᱟᱨ ᱛᱩᱲᱤᱛᱮ ᱚᱱᱟ ᱟᱨᱟᱜ ᱛᱩᱲᱤ ᱦᱚᱸ ᱧᱟᱢᱚᱜᱼᱟ ᱟᱨ ᱯᱳᱨ ᱛᱩᱲᱤ ᱦᱚᱸ ᱠᱤᱱᱛᱩ ᱟᱨᱟᱜ ᱛᱩᱲᱤ ᱫᱚ ᱠᱟᱹᱴᱤᱡ ᱡᱷᱟᱸᱡ ᱜᱮ ᱵᱩᱡᱷᱟᱹᱜᱼᱟ ᱛᱚ ᱚᱱᱟᱛᱮ ᱯᱳᱲ ᱛᱩᱲᱤ ᱠᱚ ᱞᱟᱜᱟᱣ ᱟᱠᱚᱣᱟ ᱯᱳᱲ ᱛᱩᱲᱤ ᱠᱚ ᱨᱤᱫ ᱠᱟᱛᱮ ᱠᱚ ᱞᱟᱜᱟᱣ ᱟᱠᱚᱣᱟ ᱫᱤᱭᱮ ᱵᱩᱞᱩᱝ ᱠᱚᱢ ᱞᱟᱜᱟᱣᱟᱫ ᱠᱚᱣᱟ ᱡᱮᱢᱚᱱ ᱟᱫᱟᱜ ᱢᱟᱠᱚ ᱟᱨᱠᱤ ᱛᱤᱢ ᱨᱟᱯᱟᱜ ᱠᱚᱣᱟ ᱩᱱᱠᱩ ᱫᱚ ᱞᱟᱫ ᱠᱚᱣᱟᱢ ᱟᱨᱠᱤ ᱞᱟᱫ ᱠᱟᱛᱮ ᱨᱟᱯᱟᱜ ᱠᱚᱣᱟ ᱩᱱᱠᱩ ᱫᱚ ᱚᱱᱟᱛᱚ ᱟᱨᱚ ᱟᱹᱰᱤ ᱢᱚᱸᱡᱽ ᱜᱮ ᱵᱩᱡᱷᱟᱹᱜᱼᱟ
ᱢᱟᱱᱮ ᱩᱛᱩ ᱠᱷᱚᱱ ᱦᱚᱸ ᱡᱟᱦᱟᱸᱟᱢ ᱞᱟᱹᱭ ᱠᱮᱫᱟ ᱚᱱᱮ ᱱᱚᱣᱟ ᱞᱟᱫ ᱨᱟᱯᱟᱜ ᱠᱚᱫᱚ ᱟᱹᱰᱤ ᱱᱟᱯᱟᱭ ᱵᱩᱡᱷᱟᱹᱜᱼᱟ
ᱦᱮᱸ ᱞᱟᱜ ᱨᱟᱯᱟᱜ ᱠᱚᱫᱚ ᱟᱹᱰᱤ ᱢᱚᱸᱡᱽ ᱜᱩᱡᱩᱜᱼᱟ ᱚᱱᱟ ᱦᱚᱸ ᱥᱟᱨᱡᱚᱢ ᱥᱟᱠᱟᱢ ᱨᱮ ᱵᱮᱨᱮᱞ ᱵᱮᱨᱮᱞ ᱥᱟᱨᱡᱚᱢ ᱥᱟᱠᱟᱢ ᱡᱟᱦᱟᱸᱭᱟᱜ ᱚᱲᱟᱜ ᱥᱩᱨ ᱠᱚᱨᱮ ᱵᱤᱨ ᱠᱚ ᱢᱮᱱᱟᱜᱼᱟ ᱚᱱᱟ ᱫᱚ ᱵᱮᱨᱮᱞ ᱥᱟᱠᱟᱢ ᱛᱮᱢ ᱞᱟᱫ ᱠᱚᱣᱟᱢ ᱟᱹᱰᱤ ᱢᱟᱱᱮ ᱟᱹᱰᱤ ᱢᱚᱡᱽ ᱜᱮ ᱵᱩᱡᱷᱟᱹᱜᱼᱟ ᱩᱛᱩ ᱠᱷᱚᱱᱟᱜ ᱦᱚᱸ ᱡᱮᱢᱚᱱ ᱩᱛᱩᱭᱟᱠᱚ ᱩᱛᱩ ᱦᱚᱸ ᱵᱷᱟᱜᱮ ᱵᱩᱡᱷᱟᱹᱜᱼᱟ ᱠᱤᱱᱛᱩ ᱩᱛᱩ ᱠᱷᱚᱱᱟᱜ ᱦᱚᱸ ᱞᱟ ᱨᱟᱯᱟᱜ ᱫᱚ ᱵᱷᱟᱜᱮ ᱜᱮ ᱵᱩᱡᱷᱟᱹ ᱟᱨᱠᱤ ᱡᱮᱢᱚᱱ ᱠᱟᱴᱠᱚᱢ ᱠᱚ
ᱦᱮᱸ
ᱠᱟᱴᱠᱚᱢ ᱠᱚᱵᱚᱱ ᱟᱹᱜᱩ ᱠᱚᱣᱟ ᱠᱟᱴᱠᱚᱢ ᱠᱚ ᱟᱹᱜᱩ ᱠᱟᱛᱮᱜ ᱩᱱᱠᱩ ᱨᱤᱫ ᱟᱨᱠᱤ
ᱦᱮᱸ
ᱠᱟᱴᱠᱚᱢ ᱨᱤᱫ ᱨᱮᱦᱚᱸ ᱟᱹᱰᱤ ᱠᱤᱪᱷᱩᱢ ᱞᱟᱜᱟᱜ ᱨᱮ ᱵᱷᱟᱜᱮ ᱵᱟᱝ ᱵᱩᱡᱷᱟᱹᱜᱼᱟ ᱚᱱᱟ ᱫᱚ ᱵᱮᱨᱮᱞ ᱢᱟᱹᱨᱤᱪ ᱛᱮ ᱯᱮᱭᱟᱡᱽ ᱛᱮ ᱟᱨ ᱠᱟᱴᱤᱡ ᱨᱟᱹᱨᱟᱥᱚᱱᱢ ᱞᱟᱜᱟᱣᱟᱫ ᱠᱚᱣᱟ ᱠᱟ. ᱴᱤᱡ ᱡᱤᱨᱟᱹᱢ ᱞᱟᱜᱟᱣᱟᱫ ᱠᱚᱣᱟ ᱦᱟᱞᱠᱟ ᱟᱫᱤᱭᱮᱢ ᱨᱤᱫ ᱠᱚᱣᱟ ᱟᱨᱠᱤ
ᱦᱮᱸ
ᱠᱟᱴᱠᱚᱢ ᱨᱤᱫ ᱠᱟᱴᱠᱚᱢ ᱨᱤᱫ ᱟᱨ ᱫᱟᱜ ᱢᱟᱹᱲᱤ ᱫᱟᱠᱟ ᱵᱟᱥᱠᱮ ᱫᱟᱜ ᱢᱟᱹᱲᱤ ᱫᱟᱠᱟ ᱮᱛᱚ ᱟᱹᱰᱤ ᱛᱚ ᱢᱚᱸᱡᱽ ᱵᱩᱡᱷᱟᱹᱜᱼᱟ ᱵᱟᱝ
ᱢᱟᱱᱮ ᱢᱤᱫ ᱛᱷᱟᱹᱨᱤ ᱫᱟᱠᱟᱢ ᱡᱚᱢ ᱪᱟᱵᱟ ᱜᱚᱫ ᱠᱟᱜᱼᱟ
ᱦᱮᱸ ᱢᱤᱫ ᱛᱷᱟᱹᱨᱤ ᱠᱷᱚᱱᱟᱜ ᱵᱤᱥᱤ ᱡᱟᱦᱟᱸᱭ ᱫᱚᱢᱮ ᱫᱟᱠᱟᱭ ᱡᱚᱢᱟ ᱩᱱᱤ ᱫᱚ ᱟᱨᱚ ᱵᱤᱥᱤ ᱜᱮ ᱡᱚᱢᱟᱭ ᱟᱨ ᱵᱟᱝ ᱡᱚᱢ ᱦᱚᱲ ᱦᱚᱸ ᱱᱤᱛ ᱚᱱᱟ ᱨᱤᱫ ᱨᱮᱱᱟᱜ ᱡᱟᱦᱟᱸ ᱨᱤᱫ ᱨᱮᱱᱟᱜ ᱨᱤᱫ ᱡᱟ ᱥᱮ ᱥᱤᱵᱤᱞᱟ ᱵᱟᱝ ᱚᱱᱟ ᱥᱤᱵᱤᱞ ᱛᱮᱜᱮ ᱫᱟᱠᱟᱭ ᱡᱚᱢᱟ ᱟᱨᱚ
ᱟᱨ ᱛᱟᱦᱚᱞᱮ
ᱦᱟᱠᱳ
ᱚᱱᱟ ᱠᱚᱫᱚᱢ ᱞᱟᱹᱭ ᱠᱮᱫ ᱛᱟᱞᱟᱝᱟ ᱡᱟᱦᱟᱸ ᱠᱟᱴᱠᱚᱢ ᱨᱤᱫ ᱜᱚᱝᱜᱷᱟ ᱠᱚ ᱟᱨ ᱡᱮᱢᱚᱱ ᱦᱟᱠᱳ ᱛᱚ ᱦᱟᱜ ᱟᱵᱚ ᱧᱮᱞ ᱠᱟᱜ ᱠᱚᱣᱟ ᱡᱮᱢᱚᱱ ᱱᱩᱠᱩ ᱪᱮᱝ ᱞᱮᱴᱷᱟ ᱛᱟᱨᱯᱚᱨ ᱯᱩᱴᱷᱤ ᱦᱟᱠᱳ ᱵᱮᱥᱤ ᱵᱷᱟᱵ ᱛᱮ ᱩᱱᱠᱩ ᱪᱮᱝ ᱞᱮᱠᱷᱟ ᱦᱟᱠᱳ ᱱᱩᱠᱩ ᱫᱚ ᱮᱠᱵᱟᱨᱮ ᱱᱚᱣᱟ ᱫᱟᱜ ᱨᱮᱫᱚ ᱠᱷᱚᱱ ᱫᱚ ᱱᱩᱠᱩ ᱫᱚ ᱮᱠᱵᱟᱨᱮ ᱢᱟᱱᱮ ᱡᱟᱦᱟᱸ ᱥᱮᱫ ᱫᱟᱜ ᱟᱹᱛᱩ ᱪᱟᱞᱟᱜ ᱠᱟᱱᱟ ᱥᱮ ᱟᱹᱛᱩ ᱦᱤᱡᱩᱜ ᱠᱟᱱᱟ ᱱᱚᱛᱮ ᱜᱮᱠᱚ ᱨᱟᱠᱟᱵ ᱦᱤᱡᱩᱜᱼᱟ ᱱᱚᱣᱟ
ᱦᱮᱸ ᱦᱮᱸ ᱦᱮᱸ ᱟᱫᱚ ᱩᱱᱠᱩ ᱫᱚ ᱪᱮᱝ ᱦᱟᱠᱳ ᱫᱚ ᱩᱱᱠᱩ ᱫᱚ ᱨᱟᱯᱟᱜ ᱵᱷᱟᱜᱮ ᱠᱚ ᱵᱩᱡᱷᱟᱹᱜᱼᱟ ᱞᱟᱫ ᱫᱚ ᱡᱚᱛᱚ ᱛᱚ ᱞᱟᱫ ᱫᱚ ᱩᱱᱠᱩ ᱯᱩᱴᱷᱤ ᱰᱟ. ᱲᱠᱟ. ᱛᱟᱨᱯᱚᱨᱮ ᱛᱚᱢᱟᱨ ᱰᱟᱹᱲᱠᱟᱹ ᱛᱮ ᱩᱱᱠᱩ ᱩᱞᱤ ᱦᱟᱹᱠᱩ ᱦᱚᱯᱚᱱ ᱦᱚᱯᱚᱱ ᱠᱚ ᱡᱟᱦᱟᱸᱭ ᱟᱨᱠᱤ ᱫᱚᱢᱮ ᱠᱚ ᱦᱚᱯᱚᱱ ᱦᱚᱯᱚᱱ ᱜᱮᱭᱟ ᱩᱞᱤ ᱦᱟᱠᱳ
ᱦᱮᱸ
ᱩᱱᱠᱩ ᱜᱮ ᱵᱷᱟᱜᱮ ᱠᱚ ᱵᱩᱡᱷᱟᱹᱜᱼᱟ ᱞᱟ ᱞᱟᱫ ᱠᱚᱫᱚ ᱟᱨᱠᱤ ᱟᱨ ᱨᱟᱯᱟᱜ ᱫᱚ ᱩᱱᱠᱩ ᱡᱟᱦᱟᱸ ᱪᱚᱲᱜᱚᱡ ᱛᱟᱯᱚᱨᱮ ᱞᱮᱴᱷᱟ ᱩᱱᱠᱩ ᱨᱟᱯᱟᱜ ᱠᱟᱛᱮᱫ ᱥᱤᱯᱤ ᱵᱟᱠᱷᱟᱱ ᱨᱤᱫ ᱟᱹᱰᱤ ᱦᱚᱲ ᱠᱚ ᱨᱤᱫ ᱠᱚᱜᱮᱭᱟ ᱫᱷᱤᱲᱤ ᱜᱩᱲᱜᱩᱲ ᱨᱮᱠᱚ ᱨᱤᱫ ᱠᱚᱣᱟ ᱯᱮᱸᱭᱟᱪ ᱟᱛᱮᱜ ᱵᱮᱨᱮᱞ ᱢᱟᱨᱤᱡ ᱟᱛᱮᱜ ᱡᱤᱨᱟᱹᱣ ᱟᱛᱮ ᱩᱱᱠᱩ ᱫᱚ ᱨᱟᱹᱥᱩᱱ ᱫᱚ ᱵᱟᱠᱚ ᱞᱟᱜᱟᱣ ᱟᱠᱚᱣᱟ ᱩᱱᱠᱩ ᱫᱚ ᱚᱱᱟᱛᱮᱢ ᱨᱤᱫ ᱠᱚᱣᱟ ᱟᱹᱰᱤ ᱢᱟᱱᱮ ᱢᱚᱸᱡᱽ ᱠᱚ ᱵᱩᱡᱷᱟᱹᱜᱼᱟ ᱩᱱᱠᱩ ᱫᱚ ᱟᱨᱦᱚ
ᱟᱨ ᱛᱟᱯᱚᱨ ᱱᱩᱠᱩ ᱡᱚᱠᱷᱚᱱ ᱱᱚᱝᱠᱟ ᱞᱟᱝ ᱠᱷᱚ ᱠᱮᱫᱟ ᱮᱸᱜ ᱟᱨ ᱫᱟᱜ ᱡᱟᱹᱯᱩᱫ ᱫᱤᱱ ᱠᱷᱟᱱ ᱜᱮᱢ ᱧᱮᱞ ᱠᱚᱣᱟ ᱱᱩᱠᱩ ᱢᱟᱨᱟᱝ ᱦᱟᱹᱠᱩ ᱠᱚ ᱧᱟᱢᱚᱜ-ᱟ᱾ ᱛᱚᱠᱷᱚᱱ ᱫᱚ ᱱᱩᱠᱩ ᱩᱸᱜ ᱡᱮᱢᱚᱱ ᱡᱟᱦᱟᱸᱭ ᱡᱟᱦᱟᱸ ᱚᱲᱟᱜ ᱨᱮᱫᱚ ᱡᱟᱞ ᱠᱚ ᱢᱮᱱᱟᱜ-ᱟ ᱢᱚᱥᱟᱨᱤ ᱡᱟᱞ ᱛᱟᱢ ᱠᱷᱤᱭᱟᱹ ᱡᱟᱞ ᱮᱸᱜ ᱱᱩᱠᱩ ᱟᱨᱦᱚᱸ ᱠᱷᱚᱪᱟ ᱞᱮᱠᱟᱱ ᱥᱤᱥᱴᱮᱢ ᱢᱟᱱᱮ ᱢᱟᱫ ᱛᱟᱦᱮᱱᱟ ᱢᱟᱫ ᱨᱮᱱᱟᱜ ᱯᱷᱮᱰ ᱨᱮᱫᱚ ᱟᱹᱰᱤ ᱠᱤᱪᱷᱩ ᱟᱱᱮ ᱥᱩᱭ ᱞᱮᱠᱟᱱᱟᱜ ᱡᱤᱱᱤᱥ ᱥᱟᱱᱟ ᱠᱚ ᱚᱱᱟ ᱛᱮ ᱡᱚᱠᱷᱚᱱ ᱜᱮ ᱦᱟᱹᱠᱩ ᱧᱮᱞᱮ ᱱᱚᱰᱮ ᱥᱚᱵᱚᱜ ᱜᱚᱫ ᱠᱮᱫᱮᱭᱟ ᱚᱱᱠᱟ ᱠᱟᱛᱮ ᱦᱟᱹᱠᱩ ᱠᱚ ᱥᱟᱵ
ᱦᱩᱸ-ᱦᱩᱸ ᱦᱮᱸᱻᱦᱮᱸᱻ ᱚᱱᱠᱟ ᱠᱚᱛᱮ ᱠᱚ ᱥᱟᱵ ᱠᱚ ᱜᱮᱭᱟ᱾
ᱵᱟᱠᱷᱟᱱ ᱟᱹᱰᱤ ᱦᱚᱲ ᱫᱚ ᱱᱚᱝᱠᱟ ᱡᱩᱫᱤ ᱪᱮᱫ ᱫᱚ ᱵᱟᱹᱱᱩᱜ ᱛᱟᱭᱟ ᱫᱟᱜ ᱮ ᱡᱚᱨᱚ ᱠᱮᱫᱟ
ᱪᱮᱫ ᱦᱚᱸ ᱵᱟᱝ ᱟᱸᱡᱚᱢᱚᱜ ᱠᱟᱱᱟ ᱾
ᱪᱟᱞᱟᱣ ᱠᱚᱵᱟᱜ ᱦᱟᱹᱠᱩ ᱠᱩᱠᱩᱵᱟᱜ ᱠᱟᱛᱮᱫ ᱮ ᱟᱹᱜᱩ ᱠᱚᱣᱟ
ᱦᱮᱸ ᱡᱮᱢᱚᱱ ᱟᱲᱮ ᱫᱷᱟᱨᱮ-ᱫᱷᱟᱨᱮ ᱠᱚᱨᱮ ᱠᱟᱴᱠᱚᱢ ᱠᱚᱨᱮ ᱠᱚ ᱛᱟᱦᱮᱱ ᱜᱮᱭᱟ ᱠᱚᱵᱟᱜ ᱠᱟᱛᱮᱫ ᱠᱚ ᱩᱰᱩᱝ ᱠᱚ ᱜᱮᱭᱟ ᱟᱨᱠᱤ ᱠᱟᱴᱠᱚᱢ ᱠᱚ ᱜᱚᱝᱜᱷᱟ ᱠᱚ ᱟᱲᱮ ᱫᱷᱟᱨᱮ ᱠᱚᱨᱮ ᱠᱚ ᱛᱟᱦᱮᱱ ᱜᱮᱭᱟ ᱠᱚ
ᱪᱮᱫ ᱦᱚᱸ ᱵᱟᱝ ᱟᱸᱡᱚᱢᱚᱜ ᱠᱟᱱᱟ
ᱟᱫᱚ ᱡᱷᱚᱛᱚ ᱦᱚᱲ- ᱡᱷᱚᱛᱚ ᱦᱚᱲ ᱫᱚ ᱡᱮᱢᱚᱱ ᱦᱟᱹᱠᱩ, ᱠᱚᱴᱠᱚᱢ ᱞᱟᱫ ᱵᱟᱨᱜᱮ ᱜᱚᱴᱟ ᱡᱮᱢᱚᱱ ᱵᱟᱡᱟᱨ ᱫᱤᱥᱚᱢ ᱦᱚᱲ ᱫᱚ ᱡᱮᱢᱚᱱ ᱦᱟᱹᱠᱩ, ᱠᱟᱴᱠᱚᱢ ᱞᱟᱫ ᱠᱚᱫᱚ ᱚᱠᱟ ᱨᱮᱠᱚ ᱫᱟᱲᱮᱭᱟᱜ-ᱟ ᱚᱠᱟ ᱨᱮ ᱚᱱᱟ ᱞᱟᱫ ᱠᱚᱫᱚ ᱜᱮᱥ ᱨᱮ ᱡᱮᱢᱚᱱ ᱵᱷᱟᱹᱜᱤ ᱵᱟᱝ ᱵᱩᱡᱷᱟᱹᱜ ᱜᱮᱭᱟ ᱚᱱᱟ ᱫᱚ ᱥᱟᱦᱟᱱ ᱠᱚᱨᱮ ᱜᱮ ᱡᱟᱦᱟᱸ ᱥᱟᱦᱟᱱ ᱛᱮᱠᱚ ᱤᱥᱤᱱᱟ ᱚᱱᱟ ᱟᱝᱜᱨᱟ ᱠᱚᱨᱮ ᱜᱮ ᱞᱟᱜ ᱨᱟᱯᱟᱜ ᱠᱚᱫᱚ ᱵᱷᱟᱜᱤ ᱜᱮ ᱵᱩᱡ ᱡᱷᱟᱹᱜ-ᱟ ᱟᱨᱠᱤ
ᱪᱮᱫ ᱦᱚᱸ ᱵᱟᱝ ᱟᱸᱡᱚᱢᱚᱜ ᱠᱟᱱᱟ ᱟᱨ ᱛᱚᱠᱷᱚᱱ ᱫᱚ ᱧᱮᱞᱚᱜ-ᱟ ᱛᱟᱦᱚᱞᱮ ᱟᱥᱟᱲ ᱵᱚᱸᱜᱟ ᱫᱤᱱ ᱠᱚᱨᱮ ᱫᱚ ᱚᱱᱟ ᱜᱷᱩᱱᱤ ᱯᱟᱴᱟᱣ ᱠᱚᱦᱚᱸ ᱠᱚ ᱫᱚᱢᱮ ᱵᱮᱱᱟᱣ ᱠᱚ ᱞᱟᱜᱟᱣ ᱠᱚᱜ-ᱟ ᱚᱲᱟᱜ ᱠᱚᱨᱮ ᱧᱮᱞᱚᱜ-ᱟ᱾
ᱦᱮᱸᱻ ᱜᱷᱩᱱᱤ ᱯᱟᱴᱟ
ᱦᱮᱸ ᱡᱟᱹᱯᱩᱫ ᱫᱤᱱ ᱛᱚ ᱟᱫᱚ ᱵᱟᱵᱟ ᱦᱚᱲ ᱛᱟᱠᱚᱣᱟᱜ ᱫᱚ ᱠᱟᱹᱢᱤ ᱛᱚᱠᱷᱚᱱ ᱪᱟᱹᱜ ᱛᱟᱠᱚᱣᱟ ᱛᱟᱦᱚᱞᱮ ᱜᱷᱩᱱᱤ ᱯᱟ, ᱯᱟᱴᱟᱭ ᱵᱮᱱᱟᱣ ᱞᱟᱜᱟᱣᱱᱟᱭ ᱮᱱᱮ ᱢᱟᱫ ᱠᱚ ᱟᱹᱜᱩ ᱠᱮᱫ ᱛᱮ ᱢᱟᱫ ᱵᱷᱟᱜᱮ ᱴᱷᱤᱠ ᱛᱮᱨᱟᱭ ᱢᱟᱜᱽ ᱥᱟᱭᱤᱡ ᱠᱮᱫ ᱛᱮ ᱛᱤᱱ ᱢᱟᱨᱟᱝ ᱦᱩᱰᱤ ᱵᱮᱱᱟᱣᱟ ᱟᱫᱚ ᱵᱟᱹᱭ-ᱵᱟᱹᱭ ᱛᱮ ᱱᱚᱣᱟ ᱵᱟᱵᱮᱨ ᱛᱮ ᱜᱟᱞᱟᱝ ᱮ ᱞᱟᱜᱟᱣ ᱟᱠᱟᱱᱟ᱾
ᱦᱚᱭ-ᱦᱚᱭ
ᱛᱚ ᱚᱝᱜᱟ ᱵᱩᱱᱩ ᱱᱟᱜ ᱫᱟᱜ ᱠᱚ ᱦᱤᱡᱩᱜ-ᱟ ᱟᱫᱚ ᱱᱚᱝᱠᱟ ᱠᱚ ᱜᱷᱩᱱᱤ ᱚᱰᱟᱣ ᱜᱚᱫ ᱠᱮᱫᱟ ᱦᱟᱹᱠᱩ ᱠᱚ ᱡᱷᱟᱹᱞᱤᱜ-ᱟ ᱚᱱᱠᱟ ᱠᱟᱛᱮᱜ ᱠᱚ ᱥᱟᱵ ᱠᱚ ᱵᱟᱲᱟ ᱠᱚ ᱜᱮᱭᱟ᱾
ᱪᱮᱫ ᱦᱚᱸ ᱵᱟᱝ ᱟᱸᱡᱚᱢᱚᱜ ᱠᱟᱱᱟ
ᱟᱪᱷᱟ ᱮᱱᱫ ᱱᱚᱣᱟ ᱠᱚ ᱡᱷᱚᱛᱚ ᱨᱟᱱ ᱞᱟᱹᱭ ᱠᱮᱫᱟ ᱠᱤᱱᱛᱩ ᱚᱱᱟ ᱡᱟᱦᱟᱸ ᱠᱟᱴᱠᱚᱢ ᱨᱚᱠᱚᱡ ᱨᱤᱫ, ᱠᱟᱴᱠᱚᱢ ᱨᱤᱫ ᱠᱚᱨᱮ ᱵᱤᱥᱤᱨ ᱠᱟᱜ ᱡᱟᱦᱟᱸ ᱢᱟᱨᱮ ᱡᱚᱡᱚ ᱚᱲᱟᱜ ᱨᱮᱱᱟᱜ ᱡᱟᱦᱟᱸ ᱠᱚ ᱯᱚᱴᱨᱟ ᱫᱚᱦᱚ ᱠᱟᱜ-ᱟ, ᱚᱱᱟ ᱦᱚᱛᱮᱡ ᱡᱩᱫᱤᱢ ᱨᱤᱫ ᱠᱚᱣᱟ ᱟᱨᱦᱚᱸ ᱟᱹᱰᱤ ᱩᱸᱜ ᱢᱟᱱᱮ
ᱦᱮᱸᱻ ᱢᱟᱯᱟᱝ ᱠᱟᱛᱮ ᱠᱚ ᱫᱚᱦᱚ ᱦᱮᱸᱻ ᱦᱮᱸᱻ, ᱦᱮᱸᱻ ᱢᱟᱨᱮ ᱡᱚᱡᱚ ᱡᱟᱦᱟᱸ ᱯᱚᱴᱚᱢ ᱠᱟᱛᱮ ᱵᱚ ᱫᱚᱦᱚ ᱠᱟᱜ-ᱟ᱾ ᱚᱱᱟ ᱛᱮ ᱡᱩᱫᱤᱢ ᱨᱤᱫ ᱠᱚᱣᱟ ᱟᱹᱰᱤ ᱮᱠᱫᱚᱢ ᱟᱹᱰᱤ ᱢᱚᱸᱡᱽ ᱜᱮᱠᱚ ᱵᱩᱡᱷᱟᱹᱜ-ᱟ ᱩᱱᱠᱩ ᱫᱚ ᱟᱨᱦᱚᱸ
ᱮᱢ ᱛᱟᱦᱚᱞᱮ ᱫᱚ ᱟᱯᱮ ᱫᱚ ᱡᱟᱦᱟᱸ ᱦᱟᱹᱠᱩ ᱯᱮ ᱥᱟᱵ ᱠᱚᱣᱟ ᱱᱚᱝᱠᱟ ᱱᱟᱹᱭ ᱠᱚ ᱥᱮ ᱜᱟᱰᱟ ᱠᱚ ᱢᱮᱱᱟᱜ-ᱟ ᱥᱮ ᱵᱟᱸᱫᱽ ᱯᱩᱠᱷᱨᱤ ᱠᱚ ᱢᱮᱱᱟᱜ-ᱟ?
ᱟᱞᱮ ᱥᱮᱫ ᱫᱚ ᱱᱚᱝᱠᱟ ᱱᱟᱹᱭ ᱢᱮᱱᱟᱜ-ᱟ ᱜᱟᱰᱟ ᱦᱚᱸ ᱢᱟᱱᱮ ᱱᱟᱹᱭ ᱫᱚ ᱵᱟᱹᱱᱩᱜ-ᱟ ᱟᱨᱠᱤ ᱜᱟᱰᱟ ᱢᱮᱱᱟᱜ-ᱟ᱾
ᱚᱸ
ᱜᱟᱰᱟ ᱢᱮᱱᱟᱜ-ᱟ ᱟᱨ ᱯᱩᱠᱷᱨᱤ ᱠᱚ ᱢᱮᱱᱟᱜ-ᱟ ᱟᱫᱚ ᱵᱮᱥᱤᱨ ᱵᱷᱟᱜᱽ ᱩᱸ ᱱᱟᱹᱭ ᱠᱚᱨᱮ ᱜᱮᱛᱚ ᱜᱟᱰᱟ ᱠᱚᱨᱮ ᱜᱮᱛᱚ ᱵᱮᱥᱤ ᱵᱚᱨᱥᱟ ᱫᱤᱱ ᱫᱚ ᱜᱟᱰᱟ ᱨᱮᱜᱮ ᱫᱚᱢᱮ ᱦᱟᱠᱩ ᱛᱚᱠᱷᱚᱱ ᱫᱚ ᱯᱩᱠᱷᱨᱤ ᱱᱟᱹᱭ ᱯᱩᱠᱩ ᱫᱚ ᱪᱟᱯᱮ ᱠᱚᱜ-ᱟ ᱛᱚᱠᱷᱚᱱ ᱫᱚ ᱵᱚᱨᱥᱟ ᱫᱤᱱ ᱫᱚ ᱟᱥᱟᱲ ᱵᱚᱸᱜᱟ ᱫᱚ ᱛᱠᱷᱚᱱ ᱫᱚ ᱚᱱᱟ ᱜᱟᱰᱟ ᱠᱚᱨᱮ ᱜᱮ ᱦᱟᱠᱩ ᱠᱚ ᱡᱟᱞ ᱠᱚᱛᱮ ᱠᱚ ᱥᱟᱵ ᱠᱚᱣᱟ ᱡᱟᱞ ᱠᱚᱠᱚ ᱟᱞᱮ ᱥᱮᱫ ᱫᱚ ᱪᱮᱠᱟ ᱟᱨᱚ ᱡᱟᱞ ᱫᱚ ᱟᱠᱚ ᱛᱮᱠᱚ ᱵᱮᱱᱟᱣ ᱜᱮᱭᱟ ᱟᱨᱠᱤ ᱡᱟᱦᱟᱸ ᱠᱚ ᱞᱟᱹᱭᱟ ᱚᱱᱟ ᱦᱟᱹᱠᱩ ᱥᱟᱵ ᱡᱟᱦᱟᱸ ᱪᱟᱯᱟᱫ ᱡᱟᱞ
ᱦᱮᱸ ᱾
ᱟᱠᱚᱜᱮ ᱢᱟᱱᱮ ᱵᱮᱱᱟᱣ ᱫᱚᱦᱚ ᱠᱟᱜᱼᱟ ᱼᱼ ᱠᱚ ᱞᱟᱦᱟ ᱠᱷᱚᱱ ᱟᱨᱠᱤ ᱛᱚᱠᱷᱚᱱ ᱠᱚ ᱵᱮᱱᱟᱣ ᱠᱩᱲᱟᱹᱣ ᱠᱟᱜᱼᱟᱼᱼ ᱚᱱᱟ ᱪᱟᱯᱟᱫ ᱡᱟᱞ ᱚᱱᱟ ᱫᱚ ᱵᱮᱱᱟᱣ ᱟᱠᱚ ᱟᱨᱠᱤ ᱚᱱᱟ ᱛᱮᱠᱚ ᱥᱟᱵ ᱠᱚᱣᱟ ᱾ ᱜᱟᱰᱟ ᱨᱮᱠᱚ ᱪᱟᱯᱟᱫᱟ ᱡᱚᱠᱷᱚᱱ ᱜᱟᱰᱟ ᱫᱟᱜ ᱡᱚᱠᱷᱚᱱ ᱡᱚᱠᱷᱚᱱ ᱫᱚᱢᱮ ᱦᱤᱡᱩᱜᱼᱟ ᱛᱚᱠᱷᱚᱱᱼᱼ ᱛᱚᱠᱷᱚᱱ ᱦᱟᱹᱠᱩ ᱫᱚᱢᱮ ᱠᱚ ᱦᱤᱡᱩᱜᱼᱟ ᱠᱚ ᱟᱨᱠᱤ ᱵᱚᱲᱚ ᱼᱼ ᱦᱟᱹᱠᱩ ᱠᱚ ᱠᱟᱹᱴᱤᱡᱼᱼ ᱱᱤᱛᱚᱸᱱ ᱫᱚ ᱯᱩᱠᱷᱨᱤ ᱠᱚ ᱵᱟᱱ ᱠᱚ ᱾ ᱛᱚᱠᱷᱚᱱ ᱫᱚ ᱚᱱᱟ ᱫᱚ ᱵᱚᱨᱥᱟ ᱫᱤᱱ ᱛᱚ, ᱟᱫᱚ ᱫᱚᱢᱮ ᱪᱟᱯᱮ ᱠᱚᱜᱼᱟ ᱾
ᱦᱩᱸᱜᱩᱸ ᱾ ᱦᱩᱸ ᱩᱸ ᱡᱮᱢᱚᱱ ᱟᱞᱮ ᱫᱤᱥᱚᱢ ᱥᱮᱫ ᱫᱚ ᱡᱩᱫᱤᱢ ᱞᱟᱹᱭᱟ ᱪᱤᱠᱟ ᱦᱤᱡᱩᱜᱼᱟ? ᱡᱚᱠᱷᱚᱱ ᱜᱮ ᱯᱟᱹᱭᱞᱟᱹ ᱫᱟᱜ ᱡᱟᱹᱲᱤ ᱠᱮᱫᱟᱭ ᱫᱟᱜ ᱡᱟᱹᱲᱤ ᱥᱟᱶᱛᱮᱼᱼ ᱮᱸᱻ ᱢᱚᱴᱟᱢᱩᱴᱤ ᱠᱟᱹᱴᱤᱡ ᱮᱸ ᱵᱟᱱ ᱯᱩᱠᱷᱨᱤᱼᱼ ᱵᱟᱝ ᱢᱟᱱᱮ ᱵᱟᱝ ᱵᱟᱱ ᱟᱠᱟᱱᱟ ᱥᱮ ᱵᱟᱝ ᱩᱛᱩᱲ ᱟᱠᱟᱱᱟ ᱾ ᱫᱟᱜ ᱫᱚ ᱠᱟᱹᱴᱤᱡ ᱯᱮᱨᱮᱡ ᱧᱚᱜ ᱠᱟᱱᱟ ᱩᱱ ᱥᱚᱢᱚᱭ ᱜᱮ ᱱᱩᱠᱩ ᱡᱟᱦᱟᱸᱼᱼ ᱯᱩᱠᱷᱨᱤ ᱠᱚ ᱮᱵᱟᱨ ᱪᱮᱛᱟᱱ ᱥᱮᱫ ᱠᱚ ᱨᱟᱠᱟᱵ ᱦᱤᱡᱩᱜᱼᱟ ᱜᱷᱩᱴᱩ ᱥᱮᱫ ᱢᱟᱱᱮ ᱡᱟᱦᱟᱸ ᱞᱮᱠᱟᱛᱮ ᱫᱟᱜ ᱟᱛᱩ ᱪᱟᱜ ᱠᱟᱱᱟ ᱾ ᱟᱨ ᱱᱩᱠᱩ ᱨᱚᱠᱚᱡ ᱜᱷᱚᱸᱜᱷᱟ ᱠᱚᱫᱚ ᱟᱞᱮ ᱥᱮᱫ ᱫᱚ ᱮᱠᱵᱟᱨ ᱱᱚᱣᱟ ᱠᱷᱟᱹᱛ ᱨᱮᱼᱼ ᱠᱷᱮᱛᱨᱮ ᱡᱟᱦᱟᱸᱭᱮ ᱜᱤᱰᱤ ᱦᱚᱴᱚ ᱟᱠᱟᱫᱮ ᱞᱮᱠᱟᱭ ᱨᱟᱠᱟᱵ ᱮᱢ ᱧᱟᱢᱮᱭᱟ ᱾ ᱡᱩᱫᱤᱢ ᱪᱟᱞᱟᱜᱼᱟ ᱚᱱᱠᱟ ᱢᱟᱱᱮ ᱟᱞᱮ ᱫᱤᱥᱚᱢ ᱥᱮᱫ ᱫᱚ ᱱᱚᱝᱠᱟ ᱼᱼ ᱜᱟᱰᱟ ᱠᱚᱦᱚᱸ ᱥᱟᱜᱤᱧ ᱧᱚᱜ ᱜᱮᱭᱟ ᱥᱮ ᱜᱟᱰᱟ ᱨᱮᱫᱚ ᱦᱟᱹᱠᱩ ᱫᱚ ᱵᱟᱞᱮ ᱥᱟᱵ ᱠᱚᱣᱟ ᱟᱞᱮ ᱫᱚ ᱢᱟᱨᱟᱝ ᱼᱼ ᱢᱟᱨᱟᱝ ᱵᱟᱱ ᱟᱨᱟᱝ ᱵᱟᱱ ᱢᱮᱱᱟᱜ ᱛᱟᱞᱮᱭᱟ ᱯᱩᱠᱷᱨᱤ ᱠᱚ ᱼᱼ ᱛᱠᱷᱚᱱ ᱫᱚ ᱵᱤᱥᱤ ᱵᱟᱱ ᱠᱚᱨᱮ ᱮᱸᱻ ᱵᱤᱥᱤ ᱼᱼ ᱦᱟᱹᱠᱩ ᱠᱚ ᱠᱟᱴᱠᱚᱢ ᱠᱚ ᱧᱟᱢᱚᱜᱼᱟ ᱠᱟᱨᱚᱱ ᱚᱱᱟ ᱵᱟᱱ ᱠᱚᱨᱮ ᱫᱚ ᱡᱟᱦᱟᱸ ᱯᱩᱨᱟᱹ ᱠᱷᱮᱛᱼᱼ ᱵᱟᱹᱭᱦᱟᱹᱲ ᱠᱷᱚᱱᱟᱜ ᱡᱷᱚᱛᱚ ᱫᱟᱜ ᱱᱚᱰᱮ ᱵᱟᱱ ᱨᱮ ᱢᱮᱥᱟᱜᱼᱟ ᱛᱟᱦᱚᱞᱮ ᱵᱟᱱ ᱨᱮᱼᱼ ᱡᱟᱦᱟᱸ ᱠᱚ ᱦᱟᱹᱠᱳ ᱠᱚ ᱼᱼ ᱱᱩᱠᱩ ᱫᱚ ᱡᱷᱚᱛᱚ ᱪᱮᱛᱟᱱ ᱥᱮᱫ ᱠᱚ ᱨᱟᱠᱟᱵ ᱪᱟᱼᱟ ᱦᱟᱹᱠᱩ ᱠᱟᱴᱠᱚᱢ ᱠᱚ ᱥᱩᱫᱩᱼᱼ ᱵᱮᱜ ᱟᱛᱮᱫ ᱡᱷᱟᱞᱟ ᱟᱛᱮᱢ ᱪᱟᱞᱟᱣ ᱞᱮᱠᱷᱟᱱ ᱜᱮᱢ ᱦᱟᱞᱟᱝ ᱫᱟᱲᱮᱭᱟᱠᱚ ᱠᱟᱱ ᱜᱮᱭᱟ ᱚᱱᱠᱟᱱᱼᱼ ᱟᱫᱚ ᱚᱱᱟ ᱥᱚᱢᱚᱭ ᱱᱩᱠᱩ ᱦᱟᱲᱟᱝ ᱦᱚᱸ ᱵᱚᱛᱚᱨ ᱢᱮᱱᱟᱜᱼᱟ ᱵᱚᱛᱚᱨ ᱫᱚᱼᱼ ᱩᱱᱠᱩ ᱡᱟᱦᱟᱸᱼᱼ ᱢᱟᱱᱮ ᱜᱷᱩᱴᱩ ᱨᱮᱱ ᱡᱚᱜᱽ ᱠᱚᱫᱚ ᱢᱟᱱᱮ ᱡᱟᱦᱟᱸᱭ ᱠᱚ ᱯᱷᱮᱱᱴᱚᱲᱚᱜᱼᱟ ᱱᱚᱝᱠᱟᱱ ᱡᱚᱜᱽ ᱫᱚᱢᱮ ᱢᱮᱱᱟᱜ ᱠᱚᱣᱟ ᱾
ᱦᱮᱸ ᱡᱚᱠ ᱠᱚᱫᱚ ᱵᱚᱞᱛᱮ ᱟᱹᱰᱤ ᱨᱚᱠᱚᱢ ᱡᱚᱠ ᱢᱮᱱᱟᱜ ᱠᱚᱣᱟ ᱥᱮ ᱯᱷᱮᱱᱴᱚᱲ ᱡᱚᱠᱼᱼ ᱠᱷᱟᱱ ᱠᱚ ᱞᱟᱴᱷᱟᱜ ᱟᱠᱚ ᱡᱟᱦᱟᱸᱭ ᱞᱟᱴᱷᱟ ᱠᱟᱛᱮᱫ ᱦᱚᱸ ᱮᱠᱫᱚᱢ ᱵᱟᱠᱚ ᱪᱷᱟᱲᱟᱜ ᱜᱮᱭᱟ ᱾
ᱢᱟᱱᱮ ᱠᱚᱛᱮᱠ ᱫᱚ ᱡᱟᱦᱟᱸᱭ ᱱᱩᱠᱩ ᱫᱟᱜ ᱨᱮᱠᱚ ᱛᱟᱦᱮᱱᱟ ᱱᱩᱠᱩ ᱢᱟᱨᱟᱝ ᱢᱟᱨᱟᱝ ᱡᱚᱠ ᱾ ᱡᱟᱦᱟᱸᱭ ᱫᱟᱜ ᱨᱮ ᱵᱮᱥᱤ ᱜᱷᱟᱹᱲᱤᱢ ᱛᱟᱦᱮᱸ ᱞᱮᱠᱷᱟᱱ ᱠᱚ ᱞᱟᱴᱷᱟ ᱟᱢᱟ, ᱟᱨᱦᱚᱸ ᱱᱩᱠᱩ ᱜᱷᱩᱴᱩ ᱨᱮᱱ ᱦᱚᱸ ᱢᱮᱱᱟᱜ ᱠᱚᱣᱟ ᱾ ᱢᱟᱱᱮ ᱜᱷᱩᱴᱩ ᱮᱢᱱᱤ ᱚᱱᱠᱟ ᱠᱟᱹᱴᱤᱡ ᱠᱟᱹᱴᱤᱡ ᱠᱟᱹᱴᱤᱡ ᱮ ᱫᱟᱜ ᱟᱠᱟᱫᱟᱭ ᱜᱷᱟᱥ ᱠᱚᱨᱮ ᱚᱱᱟᱼᱼ ᱠᱚᱨᱚᱜ ᱦᱚᱸ ᱡᱚᱠᱮᱢ ᱧᱟᱢᱟ ᱾
ᱦᱮᱸ ᱦᱮᱸ ᱾ ᱡᱚᱠ ᱠᱚ ᱟᱨ ᱚᱱᱠᱟ ᱦᱮᱸ ᱼᱼ ᱵᱟᱱ ᱠᱚᱦᱚ ᱠᱚᱨᱮ ᱛᱚ ᱚᱱᱠᱟ ᱩᱱᱠᱩᱼᱼ ᱧᱮᱰᱮ ᱠᱚ ᱵᱤᱧ ᱠᱚ ᱟᱨᱠᱤ ᱵᱚᱨᱥᱟ ᱫᱤᱱ ᱫᱚ ᱩᱱᱠᱩ ᱩᱱᱠᱩ ᱜᱮᱛᱚ ᱵᱚᱼᱼ ᱛᱚᱨ ᱦᱟᱹᱠᱩ ᱥᱟᱵ ᱠᱟᱛᱮᱜ ᱪᱟᱞᱟᱣ ᱠᱟᱛᱮᱜ ᱩᱱᱠᱩ ᱦᱚᱸᱢ ᱧᱟᱢ ᱠᱚ ᱜᱮᱭᱟ ᱾ ᱦᱮᱸ ᱾
ᱡᱮᱢᱚᱱ ᱩᱱᱠᱩ ᱡᱚᱜᱽ ᱠᱚ ᱠᱷᱚᱱ ᱠᱷᱚᱱ ᱫᱚ ᱡᱮᱢᱚᱱ ᱟᱞᱚ ᱠᱚ ᱜᱮᱨ ᱠᱚᱢᱟ ᱟᱹᱰᱤ ᱦᱚᱲ ᱫᱚ ᱧᱮᱞ ᱦᱩᱭ ᱠᱟᱱᱟᱼᱼ ᱮᱸᱻ ᱫᱟᱜ ᱨᱮ ᱡᱚᱠᱷᱚᱱ ᱠᱚ ᱟᱬᱜᱚᱱᱟ ᱥᱩᱴᱼᱼ ᱛᱮ ᱵᱷᱟᱜᱮ ᱧᱚᱜ ᱮ ᱵᱮᱱᱰᱮᱡ ᱮᱱᱟ ᱡᱮᱢᱚᱱ ᱟᱞᱚᱭ ᱜᱮᱨ ᱫᱟᱲᱮᱭᱟᱭ ᱢᱟ ᱾
ᱦᱳᱭ ᱦᱳᱭ᱾
ᱟᱨ ᱱᱩᱠᱩ ᱫᱚ ᱮᱢᱚᱱ ᱠᱟᱱᱟ ᱠᱚ ᱡᱚᱜᱽ ᱠᱚ ᱱᱩᱠᱩ ᱫᱚ, ᱟᱢ ᱧᱮᱢᱚ ᱡᱟᱦᱟᱸ ᱨᱮ ᱦᱟᱹᱠᱩ ᱵᱟᱹᱲᱛᱤ ᱢᱮ ᱱᱚᱰᱮ ᱜᱮ ᱧᱮᱞ ᱢᱮ ᱡᱚᱜᱽ ᱢᱮᱱᱟᱭᱟ᱾
ᱦᱮᱸ ᱦᱟᱹᱠᱩ ᱡᱟᱦᱟ ᱨᱮ ᱵᱟᱹᱲᱛᱤ ᱠᱚ ᱛᱟᱦᱮᱱᱟ ᱚᱸᱰᱮ ᱜᱮ ᱡᱚᱜ ᱠᱚ ᱛᱟᱦᱮᱱᱟ᱾ ᱡᱚᱜ ᱫᱚ ᱡᱚᱜ ᱫᱚ ᱜᱚᱴᱟ ᱜᱮᱠᱚ ᱛᱟᱦᱮᱱᱟ᱾
ᱟᱨ ᱚᱱᱟ ᱯᱷᱮᱱᱴᱚᱞ ᱡᱚᱜᱽ ᱫᱚ ᱜᱚᱴᱟ ᱵᱟᱠᱚ ᱛᱟᱦᱮᱸᱱᱟ ᱠᱤᱱᱛᱩ ᱫᱟᱜ ᱡᱚᱜᱽ ᱫᱚ ᱵᱤᱥᱤ ᱠᱚ ᱛᱟᱦᱮᱸᱱᱟ᱾
ᱠᱟᱱ ᱜᱮᱭᱟ ᱟᱨ ᱜᱮ ᱜᱚᱴᱟ ᱜᱮ ᱦᱩᱸ᱾
ᱩᱱᱠᱩ ᱟᱨ ᱡᱚᱜᱽ ᱠᱚᱦᱚᱸ ᱧᱮᱞ ᱦᱩᱭ ᱠᱟᱱᱟ ᱱᱤᱡᱮ, ᱟᱢ ᱠᱚ ᱞᱟᱴᱷᱟ ᱵᱟᱲᱟ ᱟᱠᱟᱫ ᱢᱮᱭᱟ ᱪᱮᱫᱟᱜ ᱡᱚᱜᱽ ᱠᱚ?